ᱦᱮᱞᱳ
ᱦᱮᱸ ᱜᱚᱢᱠᱮ ᱡᱚᱦᱟᱨ ᱜᱮ,
ᱦᱳᱭ ᱡᱚᱦᱟᱨᱜ ᱜᱮ ᱟᱹᱞᱤᱧᱟᱜ ᱨᱚᱲ ᱠᱚ ᱟᱸᱡᱚᱢᱚᱜ ᱠᱟᱱᱟ?
ᱦᱳᱭ ᱦᱳᱭ ᱟᱵᱤᱱᱟᱜ ᱢᱚᱸᱡᱽ ᱛᱮᱜᱮᱞᱤᱧ ᱟᱸᱡᱚᱢ ᱧᱟᱢᱮᱫ ᱛᱟᱵᱮᱱᱟ ᱨᱚᱲ ᱠᱚ ᱟᱹᱞᱤᱧᱟᱜ ᱠᱚ ᱢᱚᱸᱡᱽ ᱵᱮᱱ ᱟᱸᱡᱚᱢ ᱧᱟᱢ ᱫᱟ ᱛᱚ?
ᱦᱳᱭ ᱟᱵᱮᱱᱟᱜ ᱦᱚᱸ ᱢᱚᱸᱡᱽ ᱜᱮᱞᱤᱧ ᱟᱸᱡᱚᱢᱮᱜᱼᱟ᱾
ᱚ ᱦᱳᱭᱛᱚ, ᱛᱟᱦᱚᱞᱮ ᱜᱚᱝᱠᱮ ᱪᱮᱫ ᱞᱮᱠᱟ ᱢᱮᱱᱟᱜ ᱟᱠᱟᱫ ᱵᱮᱱᱟ?
ᱦᱳᱭ ᱟᱹᱞᱤᱧ ᱠᱚᱫᱚ ᱵᱮᱥ ᱵᱟᱲᱟ ᱜᱮ ᱦᱮᱱᱟᱜ ᱟᱠᱟᱜ ᱞᱤᱧᱟ ᱟᱫᱚ ᱟᱵᱮᱱ ᱜᱮ ᱪᱮᱜ ᱞᱮᱠᱟ ᱦᱮᱱᱟᱜ ᱵᱮᱱᱟ?
ᱦᱳᱭ ᱟᱹᱞᱤ ᱦᱚᱸ ᱢᱚᱡᱽ ᱵᱟᱲᱟ ᱜᱮ ᱢᱮᱱᱟᱜ ᱟᱠᱟᱫ ᱞᱤᱧᱟᱹ ᱱᱤᱛᱚᱜ ᱫᱷᱟᱹᱵᱤᱡ ᱛᱮᱫᱚ ᱦᱳᱭ,
ᱟᱪᱪᱷᱟ,
ᱟᱨ ᱚᱲᱟᱜ ᱨᱮᱱ ᱦᱚᱸ ᱥᱟᱱᱟᱢ ᱦᱚᱲ ᱠᱚᱜᱮ ᱠᱚ ᱱᱟᱯᱟᱭ ᱜᱮᱛᱟᱞ ᱞᱮᱭᱟ᱾
ᱦᱳᱭ,
ᱦᱳᱭ, ᱛᱟᱦᱚᱞᱮ ᱜᱚᱝᱠᱮ ᱪᱮᱫ ᱵᱤᱱ ᱪᱤᱠᱟᱹᱭᱮᱫᱟ ᱱᱤᱛᱚᱜ ᱫᱚ?
ᱦᱳᱭ ᱱᱤᱛᱚᱜ ᱫᱚ ᱫᱟᱠᱟ ᱠᱚᱞᱤᱧ ᱡᱚᱢ ᱵᱟᱲᱟ ᱟᱠᱟᱜᱼᱟ ᱟᱫᱚᱞᱤᱧ ᱡᱤᱨᱟᱹᱣ ᱠᱚ ᱦᱩᱭᱩ ᱟᱠᱟᱱᱟ᱾
ᱚ ᱟᱪᱪᱷᱟ ᱛᱟᱦᱞᱮ ᱠᱤᱫᱩᱵ ᱵᱟᱲᱟ ᱠᱚᱫᱚ ᱦᱩᱭᱮᱱ ᱛᱟᱵᱤᱱᱟ ᱵᱟᱝ?
ᱦᱳᱭ ᱦᱳᱭ ᱠᱤᱫᱩᱵ ᱠᱚᱫᱚ ᱦᱩᱭ ᱮᱱ ᱛᱟᱹᱞᱤᱧᱟ᱾
ᱦᱳᱭ ᱛᱚ, ᱛᱟᱦᱚᱞᱮ ᱜᱚᱢᱠᱮ ᱟᱯᱮ ᱥᱮᱱᱟᱜ, ᱦᱮᱸ ᱢᱟ ᱞᱟᱹᱭ ᱵᱤᱱ,
ᱢᱮᱱᱫᱟᱞᱤᱧ ᱡᱮ ᱟᱵᱮᱱ ᱠᱚᱵᱮᱱ ᱡᱚᱢ ᱵᱟᱲᱟ ᱠᱮᱜᱼᱟ?
ᱵᱟᱝ ᱜᱚᱝᱠᱮ ᱟᱹᱞᱤᱧ ᱫᱚ ᱦᱟᱸᱜ ᱢᱮᱱ ᱞᱮᱠᱷᱟᱡ ᱦᱟᱸᱜ ᱟᱹᱣᱨᱤ ᱞᱤᱧ ᱡᱚᱢᱟ᱾ ᱟᱫᱚ ᱦᱟᱸᱜ ᱥᱟᱲᱮ ᱱᱚ ᱵᱟᱡᱟᱜ ᱚᱠᱛᱚ ᱞᱤᱧ ᱡᱚᱢᱟ ᱦᱟᱜ᱾
ᱚᱸᱻ ᱥᱟᱲᱮ ᱱᱚ ᱵᱟᱡᱮ ᱵᱮᱱ ᱡᱚᱢᱟ ᱾
ᱦᱳᱭ ᱦᱳᱭ
ᱦᱮᱸ ᱛᱚᱵᱮ ᱪᱮᱫ ᱩᱛᱩ ᱠᱚᱵᱮᱱ ᱡᱚᱢ ᱵᱟᱲᱟᱭᱟ ᱟ ᱪᱮᱫ ᱠᱚᱯᱮ ᱩᱛᱩ ᱵᱟᱲᱟᱣ ᱠᱟ-ᱟ?
ᱚ ᱩᱛᱩ ᱢᱮᱱ ᱞᱮᱠᱷᱟᱡ ᱫᱚ ᱦᱟᱸᱜ ᱟᱹᱞᱤᱧ ᱦᱟᱸᱜ ᱚᱱᱠᱟ ᱞᱮᱠᱟᱛᱮ ᱛᱮᱫ ᱫᱚ ᱦᱟᱸᱜ ᱵᱟᱹᱞᱤᱧ ᱧᱮᱞ ᱵᱤᱰᱷᱟᱹᱣ ᱟᱠᱟᱫᱟ ᱪᱮᱫ ᱠᱚ ᱩᱛᱩᱭᱮᱫᱟ ᱛᱟᱦᱮᱱ ᱫᱚ ᱾ ᱟᱫᱚ ᱦᱟᱸᱜ ᱫᱤᱱᱟᱹᱢᱟ ᱢᱟᱱᱮ ᱥᱮᱛᱟᱜ ᱛᱮᱠᱚ ᱩᱛᱩ ᱞᱮᱫ ᱛᱟᱞᱮᱭᱟ ᱱᱚᱜᱼᱚ ᱱᱚᱝᱠᱟ ᱡᱮᱞᱮᱠᱟᱱᱤᱧ ᱢᱮᱱᱟ ᱤᱭᱟᱹ ᱡᱷᱤᱸᱜᱟᱹ ᱟᱨ ᱦᱩᱭᱩᱜ ᱠᱟᱱᱟ ᱟᱹᱞᱩ ᱦᱳᱭᱥᱮ᱾ ᱟᱨ ᱢᱮᱱᱟ-ᱟ ᱠᱷᱟᱵᱟᱨ ᱥᱚᱰᱟ ᱚᱱᱟ ᱵᱩᱲᱤ
ᱫᱟᱠᱟ ᱠᱚᱫᱚ ᱵᱟᱯᱮ ᱡᱚᱢ ᱜᱮᱭᱟ ᱱᱤᱛᱚᱜ ᱟᱹᱭᱩᱵ ᱥᱮᱱ ᱫᱚ?
ᱦᱚᱳᱭ ᱜᱚᱝᱠᱮ ᱱᱤᱛᱚᱜ ᱟᱹᱭᱩᱵ ᱫᱚ ᱢᱮᱱ ᱞᱮᱠᱷᱟᱡ ᱫᱚ ᱚᱱᱠᱟ ᱫᱟᱠᱟ ᱜᱮᱞᱮ ᱡᱚᱢᱟ ᱦᱳ ᱾ ᱫᱟ ᱦᱟᱜ ᱱᱤᱛᱚᱜ ᱫᱚ ᱦᱟᱸᱜ ᱦᱚᱳᱭᱛᱠᱚ ᱩᱛᱩ ᱟᱠᱟᱜᱼᱟ ᱜᱷᱟᱸᱜᱽᱨᱟ ᱠᱚ ᱥᱮ ᱠᱚᱸᱰᱷᱟ ᱠᱚ ᱾ ᱥᱟᱶᱛᱮ ᱟᱹᱞᱩ ᱠᱚ ᱢᱮᱥᱟ ᱠᱟᱛᱮ ᱾
ᱦᱳᱭ
ᱚ ᱟᱫᱚ ᱛᱟᱦᱚᱞᱮ ᱜᱚᱝᱠᱮ ᱟᱹᱵᱤᱱ ᱜᱮ ᱪᱮᱫ ᱩᱛᱩ ᱥᱟᱞᱟᱜ ᱫᱟᱠᱟ ᱠᱚᱫᱚ ᱵᱤᱱ ᱡᱚᱢ ᱵᱟᱲᱟ ᱠᱟᱜᱼᱟ?
ᱦᱳᱭ ᱠᱟᱹᱴᱤᱡ ᱢᱟᱪᱷᱟᱹᱱ ᱩᱛᱩᱮᱫᱼᱟ ᱠᱚ ᱟᱞᱩ ᱠᱚ ᱠᱩᱲᱪᱟᱹ ᱠᱚᱠᱚ ᱩᱛᱩᱚᱞᱮᱫᱼᱟ ᱠᱚ᱾
ᱦᱳᱭ ᱛᱚ
ᱢᱤᱥᱚᱞ ᱠᱟᱛᱮᱫ
ᱛ ᱦᱳᱭ
ᱟᱫᱚ ᱤᱧ ᱫᱧ ᱡᱚᱢ ᱞᱟᱦᱟ ᱠᱮᱭᱟ ᱟᱫᱚ ᱚᱲᱟᱜ ᱨᱮᱱ ᱦᱚᱲ ᱫᱚ ᱦᱟᱸᱜ ᱟᱹᱨᱩ ᱠᱚ ᱡᱚᱢ ᱛᱟᱞᱮᱭᱟ ᱟᱫᱚ ᱢᱟᱲᱟᱝ ᱫᱚ ᱤᱧᱜᱤᱧ ᱡᱚᱢ ᱞᱟᱦᱟᱭᱟ᱾
ᱦᱚᱭ ᱦᱚᱭ
ᱛᱚ ᱚᱲᱟᱜ ᱠᱚᱨᱮ ᱫᱚ ᱪᱮᱫ ᱠᱚᱪᱚᱝ ᱠᱚ ᱪᱤᱠᱟᱹᱭᱟ ᱵᱟᱠᱚ ᱥᱚᱢᱚᱭ ᱜᱚᱫᱚᱜ ᱟᱠᱚ ᱫᱟᱠᱟ ᱡᱚᱢ ᱠᱚᱦᱚᱸ
ᱚ ᱟᱫᱚ ᱢᱮᱱ ᱞᱮᱠᱷᱟ ᱦᱚᱸ ᱠᱟᱹᱢᱤ ᱠᱚᱫᱚ ᱚᱲᱟᱜ ᱠᱚᱨᱮᱱᱟᱜᱚ ᱟᱭᱢᱟ ᱞᱮᱠᱟᱱᱟᱜ ᱢᱮᱱᱟᱜ ᱟᱠᱟᱫ ᱛᱟᱵᱚᱱᱟ
ᱦᱮᱸ ᱪᱮᱫ ᱵᱮᱱ ᱞᱟᱹᱭᱠᱼᱟ ᱜᱚᱝᱠᱮ?
ᱚ ᱢᱮᱱ ᱠᱮᱫᱟᱞᱤᱧ ᱡᱮ ᱟᱫᱚ ᱦᱟᱸᱜ ᱚᱱᱮ ᱛᱚ ᱟᱹᱭᱩᱵ ᱵᱮᱲᱟ ᱚᱱᱮ ᱫᱤᱤᱱᱢᱟᱱ ᱠᱟᱹᱢᱤ ᱞᱟᱝᱜᱟ ᱞᱮᱠᱟᱟᱱ ᱠᱷᱟᱭ ᱟᱫᱚ ᱦᱟᱸᱜ ᱡᱚᱢ ᱠᱚᱦᱚᱸ ᱠᱟᱹᱴᱤᱡ ᱪᱟᱬᱮ ᱢᱬᱮ ᱞᱚᱜᱚᱱ ᱥᱟᱺᱦᱤᱡ ᱵᱚᱱ ᱡᱚᱢ ᱞᱮᱠᱷᱟᱡ ᱜᱮ ᱱᱟᱯᱟᱭᱚᱜᱼᱟ ᱟᱫᱚ ᱦᱟᱸᱜ ᱢᱮᱱᱞᱠᱷᱟᱡ ᱦᱟᱸᱜ ᱟᱫᱚ ᱟᱭᱢᱟ ᱴᱚᱴᱷᱟ ᱠᱚᱨᱮᱱ ᱫᱚ ᱦᱟᱸᱜ ᱪᱮᱫᱠᱟ ᱠᱚ ᱤᱭᱟᱹᱭ ᱡᱚᱢ ᱵᱟᱲᱟᱭ ᱜᱮ ᱱᱟᱦᱜ ᱟᱫᱚ ᱦᱳᱭ ᱦᱳᱭ ᱞᱟᱹᱭ ᱵᱤᱱ
ᱱᱤᱛᱚᱜ ᱫᱚ ᱦᱟᱸᱜ ᱟᱫᱚ ᱩᱱᱟᱹᱜ ᱞᱚᱜᱚᱱ ᱫᱚ ᱡᱚᱢ ᱠᱚᱫᱚ ᱵᱟᱭ ᱜᱟᱱᱚᱜ ᱠᱟᱱᱟ ᱟᱫᱚ ᱱᱤᱛᱚᱜ ᱫᱚ ᱦᱟᱸᱜ ᱤᱱᱟᱹᱜ ᱞᱚᱞᱚ ᱦᱚᱸ ᱞᱚᱞᱚ ᱦᱟᱸ ᱟᱫᱚ ᱠᱟᱹᱢᱤ ᱠᱚᱦᱚᱸ ᱪᱟᱵᱟ ᱤᱫᱤᱭ ᱠᱟᱱᱟ ᱟᱫᱚ ᱤᱱᱟᱹᱜ ᱫᱚ ᱵᱟᱠᱚ ᱟᱠᱵᱟᱠᱟᱜᱼᱟ ᱱᱤᱛᱚᱜ ᱫᱚ ᱦᱟᱸᱜ᱾
ᱛᱟᱦᱚᱞᱮ ᱜᱚᱝᱠᱮ ᱟᱯᱮ ᱫᱚ ᱦᱟᱸᱜ ᱢᱟᱲᱟᱝ ᱛᱮᱜᱮ ᱡᱟᱹᱱᱤᱡ ᱯᱮ ᱞᱚᱦᱚᱜ ᱨᱚᱦᱚᱭ ᱠᱚᱫᱚ ᱦᱟᱸᱜ ᱯᱮ ᱪᱟᱵᱟ ᱟᱹᱜᱩ ᱠᱟᱜ-ᱟ ᱡᱟᱹᱱᱤᱡ? ᱦᱮᱸ
ᱦᱟᱹᱭ ᱟᱞᱮ ᱫᱚ ᱢᱟᱲᱟᱝ ᱠᱷᱚᱡ ᱜᱮ ᱨᱚᱦᱚᱭ ᱠᱚᱫᱚ ᱞᱮ ᱟᱹᱜᱩ ᱠᱟᱜ-ᱟ ᱦᱟᱸᱜ ᱫᱚ ᱱᱤᱛᱚᱜ ᱫᱚᱞᱮ ᱪᱟᱵᱟ ᱟᱠᱟᱜ-ᱟ ᱪᱟᱵᱟ ᱾ ᱟ ᱟᱫᱚ ᱱᱤᱛᱚᱜ ᱠᱚᱜᱤ ᱤᱱᱟᱹᱜ ᱠᱟᱹᱢᱤ ᱠᱚᱫᱚ ᱵᱟᱹᱱᱩᱜ ᱟᱠᱟᱜ-ᱟ ᱾ ᱟᱨ
ᱛᱟᱦᱚᱞᱮ ᱢᱮᱱᱠᱷᱟᱡ ᱜᱚᱝᱠᱮ ᱟᱵᱤᱱ ᱱᱚᱱᱛᱮ ᱫᱚ ᱟᱸᱜ ᱛᱟᱦᱚᱞᱮ ᱫᱟᱜ ᱠᱚ ᱦᱟᱸᱜ ᱱᱟᱯᱟᱭ ᱜᱮ ᱫᱟᱜ ᱵᱟᱲᱟ ᱟᱯᱮ ᱠᱟᱱ ᱛᱟᱦᱮᱱᱟ?
ᱦᱚᱭ ᱦᱚᱭ ᱟᱞᱮ ᱫᱚ ᱱᱚᱛᱮ ᱫᱚ ᱫᱟᱜ ᱠᱚᱦᱚᱸ ᱫᱚ ᱱᱟᱯᱟᱭ ᱜᱮ ᱫᱟᱜ ᱵᱟᱲᱟ ᱟᱞᱮ ᱠᱟᱱᱟ ᱟᱫᱚ ᱫᱟᱜ ᱠᱚᱨᱮᱱᱟᱜ ᱠᱳᱱᱳ ᱚᱥᱩᱵᱤᱫᱟ ᱜᱮ ᱵᱟᱹᱱᱩᱜᱼᱟ ᱟᱫᱚ ᱱᱚᱛᱮ ᱫᱚ ᱫᱟᱜ ᱠᱚᱫᱚ ᱪᱮᱛᱟᱱ ᱧᱚᱜ ᱜᱮᱭᱟ ᱫᱟᱜ ᱠᱚ
ᱚ ᱦᱳᱭ ᱛᱚ ᱟᱯᱮ ᱫᱚ ᱦᱟᱸᱜ ᱜᱚᱝᱠᱮ ᱛᱟᱦᱚᱞᱮ ᱚᱱᱠᱟ ᱞᱟᱛᱟᱨ ᱫᱤᱥᱚᱢ ᱯᱮ ᱯᱟᱲᱟᱜ ᱠᱟᱱᱟ ᱛᱟᱦᱚᱞᱮ ᱵᱟᱝ
ᱪᱮᱫ ᱞᱮᱠᱟᱢ ᱢᱮᱱ ᱠᱮᱭᱟ ᱫᱚ ᱞᱟᱛᱟᱨ ᱫᱤᱥᱚᱢ ᱪᱮᱫ ᱟᱫᱚ ᱜᱚᱝᱠᱮ ᱱᱚᱛᱮ ᱫᱚ ᱦᱟᱥᱟ ᱦᱚᱸ ᱡᱩᱫᱟᱹ ᱜᱮᱭᱟ ᱟᱫᱚ ᱫᱟᱜ ᱠᱚᱦᱚᱸ ᱟᱹᱰᱤ ᱪᱮᱛᱟᱱ ᱨᱮᱜᱮ ᱢᱮᱱᱟᱜ-ᱟ ᱟᱨ ᱵᱩᱨᱩ ᱡᱟᱜᱟ ᱦᱚᱸ ᱵᱟᱝ ᱠᱟᱱᱟ ᱟᱫᱚ ᱱᱚᱣᱟ ᱫᱚ ᱟᱸ ᱡᱟᱭᱥᱤ ᱤᱭᱟ ᱢᱤᱫᱴᱮᱱ ᱵᱟᱹᱥᱛᱤ ᱵᱤᱨ ᱵᱩᱨᱩ ᱦᱚᱸ ᱵᱟᱝ ᱠᱟᱱᱟ ᱱᱚᱣᱟ ᱫᱚ ᱢᱤᱫᱴᱮᱱ ᱟᱹᱛᱩ ᱫᱤᱥᱚᱢ ᱠᱟᱱᱟ
ᱦᱚᱭ ᱦᱚᱜ ᱦᱳᱭ ᱟᱫᱚ ᱦᱟᱸᱜ ᱚᱱᱠᱟ ᱢᱮᱱ ᱞᱮᱠᱷᱟᱡ ᱫᱚ ᱢᱟᱱ ᱫᱤᱥᱚᱢ ᱡᱟᱦᱟᱸ ᱵᱚᱱ ᱢᱮᱛᱟᱜ-ᱟ ᱫᱤᱥᱚᱢ ᱜᱤ ᱪᱮᱫ ᱫᱤᱥᱚᱢ ᱚᱱᱟ ᱯᱟᱹ ᱫᱤᱥᱚᱢ ᱠᱚ ᱦᱟᱸᱜ ᱟᱹᱰᱤ ᱞᱮᱠᱟᱱᱟᱜ ᱫᱤᱥᱚᱢ ᱢᱮᱱᱟᱜ ᱛᱟᱵᱚᱱᱟ ᱛᱚ ᱧᱩᱛᱩᱢ ᱦᱚ
ᱦᱚᱭ ᱦᱚᱭ
ᱟᱫᱚ ᱦᱟᱜ ᱜᱚᱝᱠᱮ ᱢᱮᱱ ᱞᱮᱠᱷᱟᱡ ᱫᱚ ᱡᱟᱹᱱᱤᱡ ᱟᱯᱮ ᱫᱚ ᱦᱟᱜ ᱱᱟᱢᱟᱞ ᱫᱤᱥᱚᱢ ᱜᱮᱯᱮ ᱯᱟᱲᱟᱜ ᱠᱟᱱᱟ ᱡᱟᱹᱱᱤᱡ ᱵᱟᱝ?
ᱛᱚᱵᱮ ᱜᱚᱝᱠᱮ ᱟᱯᱮ ᱫᱚ ᱪᱮᱫ ᱛᱤᱱᱟᱹᱜ ᱦᱟ. ᱵᱤᱡ ᱠᱟᱜ-ᱟ ᱯᱮ ᱨᱚᱦᱚᱭ ᱠᱚᱫᱚ
ᱟᱞᱮ ᱫᱚ ᱦᱟᱸᱜ ᱢᱮᱱ ᱞᱮᱠᱷᱟᱡ ᱫᱚ ᱦᱟᱸᱜ ᱜᱚᱝᱠᱮ ᱚᱱᱠᱟ ᱫᱟᱜ ᱡᱟᱹᱲᱤ ᱠᱚ ᱵᱟᱝ ᱠᱷᱟᱹᱛᱤᱨ ᱦᱟᱸᱜ ᱟᱞᱮ ᱦᱚᱸ ᱨᱚᱦᱚᱭ ᱠᱚᱫᱚ ᱦᱟᱸᱜ ᱠᱟᱹᱴᱤᱡ ᱞᱮ ᱛᱟᱭᱚᱢ ᱧᱚᱜ ᱠᱟᱱᱟ
ᱛᱚᱵᱮ ᱨᱚᱦᱚᱭ ᱠᱚᱫᱚ ᱢᱤᱫ ᱫᱚᱢ ᱦᱚᱸ ᱵᱟᱝ ᱜᱟᱱ ᱠᱟᱱᱟ
ᱟᱵᱟᱵᱟ ᱟᱫᱚ ᱦᱟᱸᱜ ᱟᱪᱲᱟ ᱵᱟᱲᱟ ᱠᱟᱫᱟᱞᱮ ᱱᱚᱜ-ᱚᱭ ᱱᱮ ᱱᱮᱛᱟᱨ ᱜᱮ ᱦᱟᱱᱮ ᱫᱟᱜ ᱵᱟᱲᱟ ᱟᱫ ᱞᱮᱭᱟ ᱱᱚᱜ-ᱚᱭ ᱠᱤ ᱠᱤᱪᱷᱩ ᱫᱤᱱ ᱢᱟᱲᱟᱝ ᱦᱟᱸᱜ ᱛᱚᱠᱷᱚᱱ ᱜᱮ ᱦᱟᱸᱜ ᱠᱚ ᱟᱪᱲᱟ ᱵᱟᱲᱟ ᱟᱠᱟᱜ-ᱟ᱾
ᱦᱳᱭ ᱟᱞᱮ ᱢᱟ ᱱᱚᱛᱮ ᱢᱟ ᱥᱚᱠᱛᱚ ᱜᱮ ᱫᱟᱜ ᱜᱮ ᱵᱟᱝ ᱟᱱᱴᱟᱣᱚᱜ ᱠᱟᱱ ᱫᱚ
ᱚ ᱟᱫᱚ ᱟᱯᱮ ᱫᱚ ᱦᱟᱸᱜ ᱱᱚᱜ-ᱚ ᱱᱚᱝᱠᱟ ᱟᱞᱮ ᱫᱚ ᱦᱟᱸᱜ ᱪᱮᱛᱟᱱ ᱯᱟᱦᱴᱟ ᱞᱮ ᱯᱟᱲᱟᱜ ᱠᱟᱱᱟ ᱛᱚ ᱢᱮᱱ ᱠᱟᱜ ᱫᱚ ᱵᱤᱨ ᱵᱩᱨᱩ ᱠᱚ ᱢᱮᱱᱟᱜ ᱠᱟᱜ-ᱟ ᱟᱞᱮ ᱥᱩᱨ ᱠᱚᱨᱮ ᱜᱮ ᱟᱫᱚ ᱚᱱᱮ ᱚᱱᱠᱟ ᱵᱟᱹᱫᱽ ᱵᱟᱹᱫᱽ ᱠᱚᱨᱮ ᱫᱟᱜ ᱠᱚ ᱵᱟᱝ ᱛᱟᱦᱮᱸ ᱠᱟᱛᱮ ᱦᱟᱸᱜ ᱨᱚᱦᱚᱭ ᱠᱚᱦᱚᱸ ᱟᱫᱚ ᱦᱟᱸᱜ ᱵᱟᱝ ᱪᱟᱲ
ᱟᱫᱚ ᱦᱟᱸᱜ ᱚᱱᱟ ᱞᱮᱠᱟ ᱛᱮᱫᱚ ᱦᱟᱸᱜ ᱞᱮ ᱵᱤᱞᱚᱢ ᱧᱚᱜ-ᱟ ᱟᱞᱮ ᱫᱚ
ᱟᱫᱚ ᱜᱚᱝ ᱟᱫᱚ ᱜᱚᱝᱠᱮ ᱮᱸ ᱛᱟᱭᱚᱢ ᱯᱮ ᱨᱚᱦᱚᱭ ᱮᱜ ᱫᱚ ᱦᱩᱲᱩ ᱠᱚᱫᱚ ᱵᱮᱥ ᱜᱮ ᱦᱩᱭᱩᱜ-ᱟ ᱥᱮ
ᱟᱫᱚ ᱢᱮᱱ ᱞᱮᱠᱷᱟᱡ ᱫᱚ ᱱᱟᱯᱟᱭ ᱜᱮ ᱦᱩᱭᱩᱜ-ᱟ ᱟᱫᱚ ᱦᱟᱸᱜ ᱵᱟᱹᱵᱤᱱ ᱟᱫᱚ ᱢᱟᱦᱟᱸᱜ ᱪᱮᱫ ᱞᱮᱠᱟᱢ ᱢᱟᱡᱷᱮ ᱨᱮ ᱟᱨᱚ ᱚᱱᱟ ᱦᱮᱲᱦᱮᱫ ᱤᱫᱤ ᱞᱟᱜᱟᱜ-ᱟ ᱛᱚ ᱚᱱᱟ ᱜᱷᱟᱥ ᱠᱚ ᱚᱢᱚᱱᱚᱜ-ᱟ ᱦᱳᱭ ᱥᱮ ᱚᱱᱟ ᱠᱚ ᱥᱟᱯᱷᱟ ᱤᱫᱤ ᱞᱟᱜᱟᱜ-ᱟ
ᱟᱪᱪᱷᱟ ᱟ ᱚᱱ ᱛᱮᱫᱚ ᱟᱸ ᱟᱯᱮ ᱥᱮᱱ ᱫᱚ ᱚᱱᱟ ᱦᱩᱲᱩ ᱨᱚᱦᱚᱭ ᱠᱚᱫᱚ ᱠᱷᱟᱹᱴᱱᱤ ᱠᱚᱫᱚ ᱟᱭᱢᱟ ᱜᱮ ᱢᱮᱱᱟᱜ-ᱟ
ᱦᱳᱭ ᱜᱚᱝᱠᱮ ᱢᱮᱱᱟᱜ ᱟᱠᱟᱜ-ᱟ ᱟᱹᱰᱤ ᱠᱷᱟᱴᱱᱤ ᱜᱮ ᱟᱫᱚ ᱢᱮᱱ ᱞᱮᱠᱷᱟᱡ ᱦᱟᱸᱜ ᱚᱱᱠᱟ ᱟᱞᱮ ᱫᱚ ᱢᱤᱫ ᱴᱚᱴᱷᱟ ᱞᱮ ᱯᱟᱲᱟᱜ ᱠᱟᱱᱟ ᱛᱚ ᱚᱱᱠᱟ ᱫᱟᱜ ᱠᱚᱦᱚᱸ ᱴᱷᱤᱠ ᱴᱷᱟᱠ ᱢᱚᱛᱚ ᱵᱟᱞᱮ ᱧᱟᱢᱟ ᱟᱨ ᱦᱩᱭᱩᱜ ᱠᱟᱱᱟ ᱪᱟᱥ ᱠᱚᱦᱚᱸ ᱵᱟᱞᱮ ᱪᱟᱥ ᱫᱟᱲᱮᱭᱟᱜ-ᱟ ᱴᱷᱤᱠ ᱢᱚᱛᱚ ᱟᱫᱚ ᱦᱟᱸᱜ ᱱᱚᱜ-ᱚ ᱱᱚᱠᱟ ᱱᱤᱭᱟᱹ ᱵᱟᱨ ᱜᱮ ᱪᱮᱫ ᱞᱮᱠᱟ ᱠᱮᱫ ᱪᱚᱭ ᱦᱟᱸᱜ ᱫᱟᱜ ᱠᱚᱦᱚᱸ ᱚᱱᱠᱟ ᱴᱷᱤᱠ ᱢᱚᱛᱚ ᱵᱟᱭ ᱡᱟᱹᱲᱤᱭᱟᱜ ᱞᱮᱭᱟ ᱥᱚᱢᱚᱭ ᱠᱚᱨᱮ ᱟᱫᱚ ᱢᱟᱲᱟᱝ ᱛᱮ ᱦᱟᱸᱜ ᱡᱮᱞᱮᱠᱟᱭ ᱫᱟᱜ ᱵᱟᱲᱟᱭᱮᱫ ᱛᱟᱦᱮᱱᱟ ᱟᱥᱟᱲ ᱵᱚᱸᱜᱟ ᱫᱤᱱ ᱨᱮᱜᱮ ᱦᱟᱸᱜ ᱯᱳᱭᱞᱳ ᱚᱸᱦᱟᱜ ᱡᱚᱠᱷᱚᱱ ᱵᱚᱞᱚ ᱜᱚᱫᱚᱜ ᱠᱟᱱᱟ ᱛᱚᱠᱷᱚᱱ ᱦᱟᱸᱜ ᱛᱚᱠᱷᱚᱱ ᱠᱷᱚᱱᱟᱜ ᱜᱮ ᱫᱚᱢᱮ ᱫᱟᱜ ᱾ ᱫᱟᱜ ᱡᱟᱹᱲᱤᱭᱟᱞᱮ ᱠᱟᱱ ᱛᱟᱦᱮᱱᱟ ᱢᱟᱲᱟᱝ ᱛᱮᱫᱚ ᱟᱫᱚ ᱦᱟᱸᱜ ᱱᱤᱭᱟᱹ ᱥᱮᱨᱢᱟ ᱫᱚ ᱪᱮᱫ ᱞᱮᱠᱟ ᱪᱚᱭᱮ ᱫᱟᱜ ᱫᱟᱜ ᱠᱚᱦᱚᱸ ᱵᱟᱹᱱᱩᱜ ᱠᱟᱜᱼᱟ ᱟᱨ ᱪᱮᱫ ᱦᱚᱸ ᱵᱟᱝ ᱟᱫᱚ ᱦᱟᱸᱜ ᱥᱤᱥᱤᱨ ᱞᱮᱠᱟᱭ ᱡᱚᱨᱚᱣᱟᱞᱮ ᱠᱟᱱᱟ ᱟᱞᱮ ᱫᱚ ᱾
ᱦᱳᱭ ᱢᱮᱱᱮᱫᱼᱟ ᱠᱚ ᱟᱭᱢᱟ ᱡᱟᱭᱜᱟ ᱨᱮᱜᱮ ᱚᱱᱠᱟ ᱵᱚᱞᱮ ᱫᱟᱜ ᱠᱚ ᱟᱹᱰᱤ ᱠᱚᱢ ᱜᱤᱭ ᱡᱟᱹᱲᱤᱭᱮᱜᱼᱟᱭ ᱾
ᱡᱟᱭᱜᱟ ᱡᱟᱭᱜᱟᱛᱮ ᱟᱨ ᱡᱟᱭᱜᱟ ᱡᱟᱭᱜᱟᱛᱮ ᱟᱹᱰᱤᱜᱟᱱ ᱜᱮ ᱡᱟᱹᱲᱤᱭᱮᱜ ᱟᱭ ᱰᱩᱵᱟᱹᱜ ᱠᱟᱱᱟ ᱠᱚ ᱦᱚᱲ ᱠᱚ ᱾
ᱦᱳᱭ ᱦᱳᱭ ᱤᱧ ᱴᱷᱮᱱ ᱦᱚᱸ ᱜᱚᱝᱠᱮ ᱚᱱᱠᱟ ᱜᱮ ᱟᱹᱵᱤᱱ ᱦᱮᱸ
ᱚᱠᱟᱱ ᱚᱠᱟᱱ ᱥᱮᱫ ᱫᱚ ᱟ ᱧᱮᱞ ᱵᱷᱮᱜᱟᱨ ᱠᱟᱛᱮ ᱫᱟᱜ ᱟᱵᱚᱱ ᱠᱟᱱᱟᱭ ᱥᱮ ᱪᱮᱫ ᱞᱮᱠᱟᱭ ᱫᱟᱜ ᱮᱜᱼᱟ ᱾
ᱟᱫᱚ ᱦᱟᱸᱜ ᱜᱚᱝᱠᱮ ᱚᱱᱠᱟ ᱞᱮᱠᱟ ᱜᱮ ᱦᱟᱸᱜ ᱱᱚᱛᱮ ᱫᱚ ᱟᱞᱮ ᱱᱚᱛᱮ ᱫᱚ ᱦᱟᱸᱜ ᱢᱮᱱ ᱵᱟᱠᱷᱟᱡ ᱫᱚ ᱢᱮᱱ ᱜᱟᱱᱚᱜᱼᱟ ᱾
ᱢᱮᱱᱮᱜᱼᱟᱞᱤᱧ ᱡᱮ ᱜᱚᱝᱠᱮ ᱫᱟᱨᱮ ᱠᱚᱫᱚ ᱥᱚᱠᱛᱚ ᱜᱮ ᱢᱮᱱᱟᱜᱼᱟ᱾ ᱥᱮ ᱫᱟᱨᱮ ᱠᱚᱫᱚ ᱚᱱᱛᱮ ᱥᱮᱱ ᱫᱚ ᱠᱚᱢ ᱜᱮᱭᱟ᱾
ᱵᱟᱝ ᱜᱚᱝᱠᱮ ᱟᱞᱮ ᱥᱮᱱ ᱫᱚ ᱦᱟᱸᱜ ᱚᱱᱟ ᱵᱤᱨ ᱵᱩᱨᱩ ᱠᱚᱨᱮ ᱫᱚ ᱦᱟᱸᱜ ᱫᱟᱨᱮ ᱫᱚ ᱟᱭᱢᱟ ᱜᱟᱱ ᱞᱮᱠᱟᱱᱟᱜ ᱜᱮ ᱢᱮᱱᱟᱜ ᱟᱠᱟᱫ ᱾ ᱦᱳᱭ ᱡᱟᱹᱥᱛᱤ ᱧᱚᱜ ᱜᱮ ᱟᱫᱚ ᱦᱟᱸᱜ ᱫᱟᱨᱮ ᱯᱟᱞᱟᱛ ᱛᱮᱜᱮ ᱟᱞᱮ ᱫᱚᱞᱮ ᱫᱟᱱᱟᱝ ᱧᱚᱜ ᱠᱟᱱᱟ ᱛᱚ ᱟᱫᱚ ᱦᱟᱸᱜ ᱠᱟᱹᱴᱤᱡ ᱵᱤᱨ ᱵᱩᱨᱩ ᱛᱮᱦᱚᱸ, ᱫᱟᱱᱟᱝ ᱧᱚᱜ ᱜᱮᱭᱟ ᱟᱨ ᱦᱟᱸᱜ ᱚᱱᱟ ᱫᱟᱨᱮ ᱯᱟᱞᱟᱛᱮ ᱛᱚ ᱟᱨᱦᱚᱸ ᱞᱮ ᱫᱟᱱᱟᱝ ᱧᱚᱜ ᱜᱮᱭᱟ ᱾ ᱦᱳᱭ ᱟᱫᱚ ᱱᱚᱜᱼᱚ ᱱᱚᱝᱠᱟ ᱵᱟᱡᱟᱨ ᱠᱚᱫᱚ ᱦᱟᱸᱜ ᱟᱹᱰᱤ ᱥᱟᱺᱜᱤᱧ ᱨᱮ ᱢᱮᱱᱟᱜ ᱟᱠᱟᱫ ᱾ ᱠᱟᱜ ᱛᱟᱞᱮᱭᱟ
ᱠ
ᱦᱳᱭᱥ ᱚᱱᱠᱟ ᱠᱩᱲᱤ ᱠᱤᱞᱳᱢᱤᱴᱟᱨ ᱛᱟᱲᱟᱢ ᱤᱫᱤ ᱞᱟᱜᱟᱜᱼᱟ, ᱠᱩᱲᱤ ᱛᱤᱨᱤᱥ ᱠᱤᱞᱳᱢᱤᱴᱟᱨ ᱦᱩᱸ ᱦᱩᱸ
ᱦᱳᱭ ᱢᱮᱱ ᱟᱠᱚ ᱡᱮ ᱚᱻ ᱦᱳᱭ ᱠᱚᱦᱚᱸ ᱫᱟᱨᱮ ᱨᱮ ᱱᱤᱡᱮᱨ ᱥᱩᱨ ᱥᱩᱨᱛᱮ ᱫᱟᱨᱮ ᱠᱚᱨᱮ ᱦᱚᱭ ᱠᱚ ᱵᱟᱝ ᱵᱟᱡᱟᱣ ᱞᱮᱱᱠᱷᱟᱡ ᱢᱮᱱᱮᱫᱼᱟ ᱡᱮ ᱫᱟᱜ ᱵᱟᱭ ᱴᱟᱲᱟᱣᱟ
ᱦᱳᱭ ᱦᱳᱭ ᱟᱫᱚ ᱚᱱᱠᱟ ᱞᱮᱠᱟᱛᱮ ᱦᱟᱸᱜ ᱟᱫᱚ ᱦᱟᱸᱜ ᱢᱮᱱ ᱞᱮᱠᱷᱟᱡ ᱫᱚ ᱚᱱᱟ ᱡᱟᱦᱟᱸ ᱟᱞᱮ ᱥᱤᱛᱩᱝ ᱫᱤᱱ ᱦᱳᱭ ᱥᱮ ᱚᱲᱟᱜ ᱟᱫᱚ ᱦᱟᱸᱜ ᱚᱲᱟᱜ ᱠᱚᱨᱮ ᱫᱚ ᱚᱱᱠᱟ ᱞᱮᱠᱟᱛᱮ ᱵᱟᱞᱮ ᱛᱟᱦᱮᱱᱟ ᱦᱳᱭ ᱥᱮ ᱚᱱᱟ ᱵᱟᱲᱜᱮ ᱠᱚᱨᱮ ᱜᱮ ᱚᱱᱟ ᱫᱟᱨᱮ ᱠᱚ ᱢᱮᱱᱟᱜ ᱟᱠᱟᱟᱜᱼᱟ ᱦᱳᱭ ᱚᱱᱠᱟᱱᱟᱜ ᱜᱮ ᱵᱟᱲᱮ ᱫᱟᱨᱮ ᱤᱭᱟᱹ ᱡᱚᱡᱚ ᱫᱟᱨᱮ ᱠᱚ ᱚᱱᱟ ᱠᱚᱜᱮ ᱯᱟᱨᱠᱚᱢ ᱠᱚᱦᱚᱸ ᱞᱮ ᱤᱫᱤ ᱠᱟᱜᱼᱟ ᱟᱫᱚ ᱚᱱᱛᱮ ᱜᱮ ᱦᱟᱸᱜ ᱞᱮ ᱜᱤᱛᱤᱡ ᱵᱟᱲᱟ ᱠᱟᱜᱼᱟ ᱾ ᱡᱟᱦᱟᱸ ᱚᱱᱛᱮ ᱞᱮᱠᱟ ᱛᱮᱫᱚ ᱦᱮᱢᱟᱞ ᱥᱟᱺᱦᱤᱡ ᱵᱩᱡᱷᱟᱹᱜᱼᱟ ᱛᱚ ᱾
ᱦᱳᱭ ᱦᱳᱭ ᱵᱟᱨᱦᱮ ᱠᱚᱨᱮ ᱫᱟᱨᱮ ᱩᱢᱩᱞ ᱠᱚᱢᱟ ᱟᱹᱰᱤ ᱢᱚᱡᱽ ᱜᱮ ᱵᱩᱡᱷᱟᱹᱜᱼᱟ ᱞᱚ
ᱦᱳᱭ ᱦᱳᱭ
ᱦᱮᱸ ᱦᱮᱸ ᱛᱚᱵᱮ ᱜᱚᱝᱠᱮ ᱚᱱᱛᱮ ᱫᱚ ᱮ ᱟᱯᱮ ᱫᱚ ᱚᱱᱛᱮ ᱫᱚ ᱵᱩᱨᱩ ᱠᱚ ᱵᱤᱨ ᱠᱚᱫᱚ ᱥᱩᱨ ᱜᱮᱭᱟ ᱥᱮ
ᱦᱳᱭ ᱜᱚᱝᱠᱮ ᱟᱹᱞᱤᱧᱟᱜ ᱩᱰᱩᱠ ᱫᱩᱣᱟᱹᱨ ᱦᱚᱸ ᱵᱤᱨ ᱢᱮᱱᱟᱜ ᱠᱟᱫ-ᱟ ᱚᱱᱮ ᱵᱟᱲᱜᱮ ᱩᱰᱩᱠ ᱵᱩᱨᱩ ᱵᱤᱨ ᱢᱮᱱᱟᱜ ᱟᱠᱟᱜᱼᱟ ᱦᱳᱭ
ᱵ ᱦᱳᱭ ᱟᱫᱚ ᱢᱮᱱᱟᱜ ᱞᱤᱧ ᱡᱮ ᱟᱫᱚ ᱡᱮ ᱢᱮᱱᱮᱜᱼᱟ ᱞᱤᱧ ᱡᱮ ᱟᱸᱵᱮ ᱢᱟ ᱩᱰᱩᱠ ᱫᱩᱣᱟᱹᱨ ᱵᱤᱨ ᱠᱚ ᱢᱮᱱᱟᱜ ᱟᱠᱟᱫ ᱟᱫᱚ
ᱦᱳᱭ ᱦᱳᱭ
ᱠᱤᱪᱷᱩ ᱜᱟᱱ ᱚᱱᱠᱟ ᱪᱟᱞᱟᱜ ᱦᱤᱡᱩᱜ ᱵᱤᱯᱚᱫ ᱧᱤᱫᱟᱹ ᱧᱩᱛ ᱨᱮ ᱡᱟᱦᱟᱱᱟᱜ ᱯᱨᱚᱵᱞᱮᱢ ᱵᱟᱝ ᱦᱩᱭᱩᱜᱼᱟ?
ᱵᱟᱝ ᱜᱚᱝᱠᱮ ᱚᱱᱠᱟ ᱜᱮ ᱴᱚᱞᱟ ᱠᱚᱦᱚᱸ ᱢᱮᱱᱟᱜ ᱟᱠᱟᱫ ᱛᱟᱞᱮᱭᱟ ᱠᱟᱹᱴᱤᱡ ᱞᱟᱹᱴᱩ ᱧᱚᱜ ᱜᱮᱫᱟ ᱞᱟᱹᱴᱩ ᱫᱷᱟᱨᱟ ᱜᱮ ᱾ ᱦᱮᱸ ᱟᱫᱚ ᱢᱮᱱᱞᱮᱠᱷᱟᱡ ᱫᱚ ᱦᱟᱸᱜ ᱚᱱᱠᱟ ᱞᱮᱠᱟᱛᱮᱫᱚ ᱦᱟᱸᱜ ᱚᱱᱮ ᱵᱟᱡᱟᱨ ᱠᱚ ᱡᱚᱠᱷᱚᱱ ᱞᱮ ᱪᱟᱞᱟᱜᱼᱟ᱾ ᱦᱳᱭ ᱟᱫᱚ ᱱᱮᱛᱟᱨ ᱫᱚ ᱦᱟᱸᱜ ᱢᱮᱱᱞᱠᱷᱟᱡ ᱫᱚ ᱚᱱᱠᱟᱜ ᱜᱮ ᱠᱟᱹᱢᱤ ᱵᱟᱲᱟ ᱠᱟᱛᱮᱫ ᱠᱟᱹᱣᱰᱤ ᱠᱚ ᱟᱨᱡᱟᱣ ᱵᱟᱲᱟ ᱠᱟᱛᱮᱫ ᱦᱟᱸᱜ ᱜᱟᱹᱰᱤ ᱠᱚᱵᱚᱱ ᱦᱟᱛᱟᱣ ᱵᱟᱲᱟ ᱠᱟᱜᱼᱟ᱾ ᱟᱫᱚ ᱯᱟᱹᱦᱤᱞ ᱫᱚ ᱦᱜ ᱱᱚᱜᱼᱚ ᱱᱚᱝᱠᱟ ᱛᱟᱦᱮᱸ ᱨᱮ ᱱᱟᱱᱟ ᱛᱟᱲᱟᱢ ᱛᱮᱜᱮ ᱵᱚᱱ ᱪᱟᱞᱟᱜ ᱠᱟᱱ ᱛᱟᱦᱮᱱᱟ᱾ ᱟᱨ ᱦᱤᱡᱩᱜ ᱛᱮᱜᱮ ᱵᱚᱱ ᱟᱹᱭᱩᱵᱮᱛ ᱛᱟᱦᱮᱱᱟ ᱦᱮᱸ᱾ ᱟᱫᱚ ᱚᱱᱟ ᱞᱮᱠᱟᱛᱮ ᱦᱟᱸᱜ ᱥᱚᱢᱚᱥᱥᱟ ᱫᱚ ᱵᱟᱹᱱᱩᱜ ᱠᱟᱫᱟ᱾ ᱟᱫᱚ ᱦᱟᱸᱜ ᱚᱱᱟ ᱞᱟᱭᱤᱴ ᱠᱚ ᱢᱮᱱᱟᱜ ᱦᱮᱸ ᱟᱛᱩ ᱴᱚᱞᱟ ᱨᱮᱜᱮ ᱦᱮᱸ
ᱦᱳᱭ᱾
ᱟᱫᱚ ᱢᱮᱱᱞᱠᱷᱟᱡ ᱫᱚ ᱡᱚᱛᱚ ᱴᱚᱞᱟ ᱨᱮᱜᱮ ᱦᱟᱸᱜ ᱞᱟᱭᱤ ᱟᱠᱚ ᱫᱚ ᱵᱚᱹᱭᱥᱟᱹᱣ ᱠᱟᱜ ᱚᱱᱠᱟ ᱥᱚᱞᱟᱨ ᱞᱟᱭᱤᱴ ᱠᱚ᱾
ᱦᱳᱭ ᱟᱨ ᱚᱱᱠᱟ ᱮᱸᱻ ᱩᱱᱠᱩ ᱵᱤᱨ ᱠᱚᱨᱮᱱ ᱮᱸᱻ ᱚᱱᱠᱟ ᱠᱚ ᱩᱰᱩᱠᱚᱜᱼᱟ ᱠᱚ ᱠᱩ ᱡᱮ ᱩᱱᱠᱩ ᱥᱤᱢ ᱠᱚᱠᱚ ᱡᱚᱢ ᱠᱚᱣᱟ ᱠᱚ ᱪᱤᱠᱟ ᱠᱚᱣᱟ ᱠᱚ ᱚᱱᱟ ᱠᱚ ᱦᱩᱭᱩᱜ ᱠᱟᱱᱟ ᱥᱮ ᱵᱟᱝ?
ᱦᱳᱭ ᱜᱚᱝᱠᱮ ᱩᱱᱠᱩ ᱡᱟᱦᱟᱸᱭ ᱵᱤᱱ ᱢᱮᱛᱟ ᱠᱚ ᱠᱟᱱᱟ ᱡᱤᱵᱽᱡᱤᱭᱟᱹᱞᱤ ᱠᱚ ᱵᱤᱨ ᱠᱚᱨᱮ ᱩᱱᱠᱩ ᱛᱟᱹᱨᱩᱵ ᱚ ᱛᱟᱹᱨᱩᱵ ᱫᱚ ᱵᱟᱫ ᱠᱟᱛᱮ ᱛᱟᱹᱨᱩᱵ ᱫᱚ ᱵᱟᱹᱱᱩᱜ ᱠᱟᱜ ᱠᱚᱣᱟ ᱞᱟᱦᱟ ᱛᱮᱠᱚ ᱛᱟᱦᱮᱸ ᱵᱟᱲᱟ ᱞᱮᱱᱟ᱾ ᱟᱫᱚ ᱩᱱᱠᱩ ᱦᱟᱴᱜᱟᱨ ᱡᱟᱦᱟᱸ ᱵᱚᱱ ᱢᱮᱛᱟᱟᱣ ᱠᱟᱱᱟ ᱦᱳᱭ ᱥᱮ᱾ ᱦᱟᱴᱜᱟᱨ ᱫᱚ ᱱᱚᱜᱼ ᱱᱚᱝᱠᱟ ᱢᱮᱨᱚᱢ ᱦᱚᱯᱚᱱ ᱠᱚᱠᱚ ᱟᱹᱛᱠᱤᱨ ᱠᱚᱣᱟ ᱛᱚ, ᱜᱩᱯᱤ ᱠᱚᱠᱚ ᱪᱟᱞᱟᱣ ᱵᱟᱲᱟ ᱞᱮᱠᱷᱟᱡ ᱛᱚ ᱦᱮᱸ᱾
ᱦᱳᱭ ᱦᱳᱭ ᱩᱱᱠᱩᱜ ᱜᱤ ᱮᱸ ᱩᱱᱠ ᱜᱮ ᱦᱟᱸᱜ ᱯᱨᱚᱵᱞᱮᱢ ᱫᱚ᱾
ᱦᱳᱭ ᱦᱳᱭ ᱟᱫᱚ ᱱᱟᱦᱟᱜ ᱜᱚᱝᱠᱮ ᱱᱚᱜᱼᱚ ᱱᱚᱝᱠᱟ ᱡᱤᱵᱽ ᱡᱤᱭᱟᱹ ᱠᱚᱦᱚᱧ ᱫᱚᱦᱚ ᱵᱟᱲᱟ ᱠᱷᱟᱡ ᱠᱚ ᱡᱟᱸᱦᱟᱡ ᱥᱮ ᱡᱩᱫᱤ ᱦᱟᱸᱜ ᱚᱱᱠᱟᱱ ᱠᱚ, ᱟᱞᱮ ᱫᱚ ᱱᱟᱸᱜ ᱫᱚᱢᱮ ᱠᱚᱥᱴᱚ ᱞᱮ ᱢᱮᱱᱟᱜ ᱠᱟᱜ ᱞᱮᱭᱟ ᱦᱳᱭ ᱥᱮ ᱩᱱᱠᱩᱣᱟᱜ ᱢᱟᱱᱮ ᱩᱱᱟᱹᱜ ᱠᱚᱥᱴᱚ ᱛᱮᱞᱮ ᱦᱟᱨᱟ ᱤᱫᱤ ᱠᱚᱣᱟ ᱦᱟᱨᱟ ᱵᱩᱨᱩ ᱠᱚᱣᱟ ᱞᱮ ᱟᱨ ᱦᱟᱸᱜ ᱱᱚᱜ ᱱᱚᱝᱠᱟ ᱡᱩᱫᱤ ᱠᱚ ᱜᱮᱨ ᱤᱭᱟᱹ ᱜᱚᱡ ᱠᱚᱣᱟ ᱛᱟᱦᱚᱞᱮ ᱦᱟᱸᱜ ᱚᱱᱟ ᱫᱚ ᱢᱮᱱ ᱞᱮᱠᱷᱟᱡ ᱫᱚ ᱦᱟᱸᱜ ᱠᱟᱹᱴᱤᱡ ᱠᱷᱟᱨᱟᱯ ᱜᱮ ᱦᱩᱭᱩᱜ ᱠᱟᱱᱟᱠ᱾
ᱦᱳᱭ ᱟᱨᱚᱸ ᱩᱱᱠᱩ ᱠᱚ ᱛᱟᱦᱮᱱ ᱠᱷᱟᱱ ᱵᱤᱨᱠᱩ ᱟᱹᱰᱤ ᱥᱩᱨ ᱛᱟᱸᱦᱮᱱ ᱠᱷᱟᱱ ᱡᱮ ᱠᱤᱪᱷᱩ ᱴᱟᱠᱟ ᱠᱟᱹᱣᱰᱤ ᱠᱚ ᱤᱱᱠᱟᱢ ᱞᱟᱹᱜᱤᱫ ᱡᱮ ᱩᱱᱠᱩ ᱵᱚᱱ ᱫᱚᱦᱚ ᱠᱚᱣᱟᱵᱚᱱ ᱟᱹᱥᱩᱞ ᱟᱹᱥᱩᱞ ᱠᱚ ᱵᱚᱱᱛᱚ ᱥᱩᱵᱤᱫᱟ ᱵᱟᱭ ᱦᱩᱭᱩᱜᱼᱟ᱾
ᱦᱳᱭ ᱟᱞᱮ ᱫᱚ ᱦᱟᱸᱜ ᱜᱚᱢᱠᱮ ᱚᱱᱠᱟ ᱢᱮᱱ ᱞᱮᱠᱷᱟᱡ ᱫᱚ ᱟᱞᱮ ᱜᱚᱰᱟ ᱠᱚᱨᱮ ᱫᱚ ᱦᱟᱸᱜ ᱥᱩᱵᱤᱫᱟ ᱜᱮ ᱵᱟᱹᱱᱩᱜ ᱠᱟᱜᱼᱟ᱾
ᱦᱳᱭ ᱟᱞᱮ ᱚᱱᱠᱟᱜᱮ ᱟᱞᱮ ᱫᱤᱥ ᱟᱞᱮ ᱟᱹᱛᱩ ᱫᱚ ᱱᱚᱸᱰᱮ ᱫᱚ ᱜᱷᱟᱨᱚᱸᱧᱡᱽ ᱡᱳᱨ ᱨᱮᱜᱮ ᱟᱨ ᱡᱚᱛᱚ ᱜᱮᱢ ᱧᱮᱞ ᱠᱚᱣᱟ ᱥᱤᱢ, ᱥᱤᱢ ᱠᱷᱚᱱ
ᱥᱤᱢ ᱥᱩᱠᱨᱤ ᱢᱮᱨᱚᱢ ᱜᱟᱹᱭ ᱰᱟᱝᱨᱟ ᱚᱠᱚᱭ ᱫᱚ ᱠᱟᱴᱟᱜ ᱟᱨ ᱡᱚᱛᱚᱜ ᱜᱮ ᱦᱮᱱᱟᱜ
ᱟᱞᱮ ᱦᱚᱸ ᱜᱚᱝᱠᱮ ᱚᱱᱠᱟ ᱢᱮᱱᱞᱠᱷᱟᱡ ᱫᱚ ᱥᱤᱢ ᱰᱟᱝᱨᱤ ᱢᱮᱱᱟᱜ ᱟᱠᱟᱫ ᱠᱚᱣᱟ ᱠᱟᱰᱟ ᱠᱚ ᱢᱮᱱᱟᱜ ᱠᱟᱫ ᱠᱚᱣᱟ ᱥᱤᱢ ᱠᱚ ᱦᱳᱭᱥᱮ ᱠᱞᱳ ᱥᱤᱱ ᱥᱫᱟ ᱫᱤᱱ ᱠᱟᱞᱳ ᱥᱤᱢ ᱦᱳᱭ ᱥᱮ ᱩᱱᱠᱩ ᱢᱮᱱᱟᱜ ᱟᱨᱚ ᱢᱮᱱᱟᱜ ᱠᱟᱜᱼᱟ ᱡᱮ ᱮᱸ ᱜᱮᱰᱮ ᱠᱚ ᱚᱱᱟ ᱥᱟᱶᱛᱮ ᱢᱮᱨᱚᱢ ᱠᱚᱦᱚᱸ ᱢᱮᱱᱟᱜ ᱠᱟᱜ ᱠᱚᱣᱟ ᱾ ᱚᱱᱠᱟ ᱞᱮᱠᱟ ᱫᱚ ᱥᱟᱱᱟᱢ ᱞᱮᱠᱟᱱᱟᱜ ᱜᱮ ᱡᱤᱵᱽᱼᱡᱤᱭᱟᱹᱞᱤ ᱠᱚ ᱢᱮᱱᱟᱜ ᱟᱠᱟᱫ ᱠᱚᱣᱟ ᱚᱱᱠᱟ ᱪᱟᱥ ᱞᱮᱠᱟᱛᱮ᱾